ᱡᱚᱦᱟᱨ ᱜᱮ
ᱡᱚᱦᱟᱨ ᱜᱮ
ᱡᱚᱦᱟᱨ ᱜᱮ ᱟᱸᱻ ᱪᱮᱛ ᱠᱚᱢ ᱪᱤᱠᱟᱹ ᱵᱟᱲᱟᱭ ᱫᱟ? ᱱᱚᱜ-ᱚᱭ ᱫᱩᱲᱩᱵ ᱵᱟᱲᱟ ᱦᱩᱭ ᱠᱟᱱᱟ ᱡᱤᱨᱟᱹᱣ ᱦᱩᱭ ᱠᱟᱱᱟ ᱟᱨᱠᱤ ᱟᱢᱜᱮ ᱪᱮᱫ ᱠᱚᱢ ᱪᱤᱠᱟᱹᱭᱮᱜᱼᱟ?
ᱪᱤᱠᱟᱹ ᱦᱚᱸ ᱵᱟᱹᱝ ᱤᱧ ᱦᱚᱸ ᱱᱤᱛᱚᱜ ᱠᱟᱹᱴᱤᱡ ᱞᱟᱦᱟ ᱜᱮ ᱫᱟᱠᱟᱧ ᱡᱚᱢ ᱠᱮᱫᱟ ᱠᱮᱫᱟ ᱫᱟᱠᱟ ᱡᱚᱢ ᱠᱟᱛᱮᱫ ᱫᱩᱲᱩᱵ ᱵᱟᱲᱟ ᱦᱩᱭ ᱟᱠᱟᱱᱟ ᱫᱟᱠᱟ ᱠᱚᱢ ᱡᱚᱢ ᱠᱮᱫᱟ ᱥᱮ ᱵᱟᱝ ᱛᱟᱦᱞᱮ ᱟᱢ ᱫᱚ?
ᱦᱳᱭ ᱡᱚᱢ ᱠᱟᱹᱫᱤᱧ ᱡᱚᱢ ᱫᱚ ᱦᱟᱸᱜ ᱢᱳᱢᱳ ᱡᱚᱢ ᱦᱩᱭ ᱠᱟᱱᱟ᱾ ᱟᱨ ᱫᱟᱠᱟ ᱫᱚ ᱦᱟᱸᱜ ᱤᱱᱟᱱᱨᱮ ᱡᱟ ᱫᱚᱢ ᱡᱚᱢ ᱦᱚᱸ ᱡᱚᱢ ᱦᱩᱭ ᱠᱟᱱ ᱛᱟᱦᱮᱱᱟ ᱤᱱᱟᱹᱜᱮ
ᱟᱪᱪᱷᱟ ᱟᱪᱪᱷᱟ ᱟᱹᱰᱤ ᱵᱮᱥ ᱛᱚᱵᱮ ᱟᱹᱰᱤ ᱵᱷᱟᱜᱤ ᱵᱷᱟᱜᱤᱢ ᱡᱚᱢ ᱫᱟ ᱟᱢ ᱫᱚ
ᱦᱟᱹᱭ ᱡᱚᱢ ᱦᱩᱭᱩᱜ ᱠᱟᱱ ᱜᱮᱭᱟ ᱦᱩᱭᱩᱜ ᱠᱟᱱ ᱜᱮᱭᱟ ᱱᱚᱣᱟ ᱡᱟᱭᱜᱟ ᱨᱮᱢᱟ ᱱᱚᱣᱟ ᱱᱤᱭᱟ ᱠᱚ ᱡᱚᱢ ᱠᱮ ᱦᱟᱸᱜ
ᱟᱪᱪᱷᱟ
ᱟᱨ ᱛᱟᱦᱚᱞᱮ ᱚᱱᱛᱮ ᱫᱟᱜ ᱡᱚᱨᱚᱜ ᱠᱟᱱᱟ ᱥᱮ ᱵᱟᱝ?
ᱦᱮᱸ ᱱᱤᱛᱚᱜ ᱫᱚ ᱦᱟᱸᱜ ᱨᱤᱢᱤᱞ ᱟᱠᱟᱼ ᱟᱭ ᱯᱩᱨ ᱨᱤᱢᱤᱞ ᱛᱮ ᱜᱚᱴᱟᱜ ᱮᱥᱮᱫ ᱟᱠᱟᱜᱼᱟᱭ ᱜᱚᱴᱟ ᱯᱟᱦᱟᱲ ᱜᱮ ᱦᱟᱸᱜ ᱨᱤᱢᱤᱞ ᱛᱤᱥ ᱨᱮ ᱢᱮᱱᱟᱜᱼᱟ ᱟᱫᱚ ᱦᱟᱸᱜ ᱫᱟᱜ ᱫᱚ ᱦᱟᱸᱜ ᱵᱟᱭ ᱫᱟᱜ ᱟᱠᱟᱫᱟ ᱟᱨᱠᱤ ᱚᱱᱠᱟᱜ ᱜᱮ ᱮᱥᱮᱫ
ᱟᱪᱪᱷᱟ ᱟᱪᱪᱷᱟ ᱟᱵᱚ ᱨᱮᱱ ᱱᱚᱛᱮ ᱟᱞᱮ ᱥᱮᱫ ᱦᱚᱸ ᱢᱟᱱᱮ ᱯᱩᱨᱟᱹ ᱨᱤᱢᱤᱞ ᱨᱟᱠᱟᱵ ᱟᱠᱟᱫᱟᱭ ᱯᱩᱨᱟᱹ ᱧᱩᱛ ᱜᱮ ᱦᱮᱸ᱾
ᱟᱵᱚ ᱦᱟᱜ ᱛᱟᱦᱚᱞᱮ
ᱟᱣᱨᱤ ᱫᱟᱜᱼᱟᱭ ᱛᱟᱦᱞᱮ ᱵᱟᱝ
ᱟᱹᱣᱨᱤ ᱟᱹᱣᱨᱤ ᱟᱹᱣᱨᱤ ᱫᱟᱜᱟᱭ
ᱦᱮᱞᱳ
ᱦᱮᱸ ᱟᱸᱡᱢᱚᱜ ᱠᱟᱱᱟ᱾
ᱦᱮᱞᱳ ᱟᱡᱚᱢ ᱧᱟᱢᱮᱼᱟᱢ
ᱦᱮᱸ ᱟᱸᱡᱚᱢ ᱧᱟᱢᱫᱤᱧ ᱟᱢᱮᱢ ᱟᱸᱡᱚᱢ ᱧᱟᱢᱮᱫ ᱛᱤᱧᱟᱹ ᱥᱮ ᱵᱟᱝ? ᱵᱟᱭ ᱫᱟᱜ ᱠᱟᱫᱟ᱾ ᱢᱟᱱᱮ ᱢᱤᱫ ᱜᱷᱟᱹᱲᱤᱡ ᱯᱚᱨᱮ ᱯᱚᱨᱮ ᱡᱟᱹᱱᱤᱡ ᱨᱚᱲᱮᱢ ᱟᱸᱡᱚᱢᱮᱫ ᱛᱤᱧᱟ ᱤᱧ ᱨᱚᱲ ᱫᱟ ᱛᱟ ᱯᱚᱨᱮ ᱠᱤᱪᱷᱩ ᱜᱷᱟᱹᱲᱤᱡ ᱯᱚᱨ ᱟᱸᱡᱚᱢᱚᱜ ᱠᱟᱱᱟ᱾
ᱦᱮᱸ ᱦᱮᱸ ᱦᱩᱭ ᱫᱟᱲᱮᱭᱟᱜᱼᱟ ᱦᱮᱸ ᱦᱮᱸ ᱟᱪᱪᱷᱟ ᱦᱟᱸᱜ ᱟᱫᱚ ᱱᱤᱛᱳᱜ ᱫᱚᱞᱟᱝ ᱠᱟᱛᱷᱟᱜ ᱠᱟᱱᱟ ᱦᱟᱸᱜ
ᱱᱤᱛᱚᱜ ᱫᱚᱞᱟᱝ ᱠᱟᱛᱷᱟᱜ ᱠᱟᱱᱟ ᱡᱮᱢᱚᱱ ᱦᱟᱸᱜ ᱟᱯᱮ ᱥᱮᱫ ᱪᱮᱠᱟ ᱚᱞ ᱪᱤᱠᱤ ᱠᱚ ᱛᱤᱱᱟᱹᱜᱴᱟᱜ ᱚᱞᱚᱜ ᱯᱟᱲᱦᱟᱣ ᱪᱟᱞᱟᱜ ᱠᱟᱱᱟ ᱪᱤᱠᱤᱛᱮ ᱟᱨᱠᱤ ᱚᱱᱟ ᱠᱚ ᱤᱫᱤ ᱠᱟᱛᱮ ᱜᱮ, ᱟᱨ
ᱠᱟᱱᱟ ᱛᱤᱱᱟᱹᱜ ᱱᱚᱝᱠᱟ ᱯᱚᱡᱮᱴᱤᱵᱷ ᱫᱤᱯ ᱧᱟᱢᱚᱜ ᱠᱟᱱᱟ ᱟᱨᱠᱤ ᱦᱮᱸ ᱱᱚᱜ ᱚᱞᱪᱤᱠᱤᱛᱮ ᱯᱟᱲᱦᱟᱣ ᱠᱟᱛᱮᱫ ᱟᱨᱠᱤ ᱜᱟᱨᱡᱮᱱ ᱠᱚᱠᱚ ᱪᱮᱫ ᱠᱚ ᱢᱚᱱᱮ ᱵᱷᱟᱵ ᱮᱼᱟ ᱦᱮᱸ ᱱᱚᱣᱟ ᱠᱚ ᱠᱚ ᱤᱫᱤ ᱠᱟᱛᱮ ᱞᱟᱝ ᱠᱟᱛᱷᱟᱜᱼᱟ ᱟᱨ ᱱᱚᱣᱟ ᱛᱟᱭᱚᱢ ᱫᱟᱨᱟᱢ ᱛᱮ ᱚᱞ ᱪᱤᱠᱤ ᱯᱟᱲᱦᱟᱣ ᱠᱟᱛᱮ ᱚᱠᱟ ᱞᱮᱵᱮᱞ ᱨᱮ ᱛᱟᱦᱚᱞᱮ ᱟᱨᱠᱤ ᱪᱟᱞᱟᱜ ᱟᱵᱚᱱ ᱪᱟᱞᱟᱜ ᱜᱮᱭᱟ ᱠᱚ ᱟᱵᱚᱨᱮᱱ ᱜᱤᱫᱽᱨᱟᱹ ᱠᱚ ᱟᱨᱠᱤ ᱱᱚᱣᱟ ᱤᱫᱤ ᱠᱟᱛᱮ ᱞᱟᱝ ᱠᱟᱛᱷᱟᱼᱟ ᱟᱨᱠᱤ ᱦᱟᱜ᱾
ᱦᱳᱭ ᱦᱳᱭ ᱮᱱᱠᱷᱟᱱ ᱢᱟ ᱟᱹᱰᱤ ᱱᱟᱯᱟᱭ ᱢᱤᱫᱴᱮᱱ ᱠᱟᱛᱷᱟᱢ ᱨᱟᱠᱟᱵ ᱠᱮᱫ ᱛᱟᱞᱟᱝ-ᱟ ᱥᱟᱹᱨᱤᱜᱮ ᱱᱚᱣᱟ ᱤᱫᱤ ᱠᱟᱛᱮ ᱫᱚ ᱮᱠᱟᱞ ᱜᱟᱯᱟᱞᱢᱟᱨᱟᱣ ᱞᱟᱹᱠᱛᱤ ᱠᱟᱱ ᱜᱮᱭᱟ᱾ ᱪᱮᱫᱟᱜ ᱵᱟᱝᱢᱟ ᱟᱵᱚ ᱚᱞᱪᱤᱠᱤ ᱱᱤᱛᱚᱜ ᱫᱚ ᱦᱟᱜ ᱰᱮᱵᱷᱞᱚᱯ ᱠᱟᱱ ᱛᱟᱵᱚᱱ ᱜᱮᱭᱟ ᱪᱮᱫᱟᱜ ᱵᱟᱝᱢᱟ ᱱᱤᱛᱚᱜ ᱫᱚ ᱜᱩᱜᱩᱞ ᱨᱮ ᱦᱚᱸ ᱪᱟᱱᱥ ᱥᱮᱞᱮᱫ ᱠᱟᱱᱟ᱾ ᱟᱨ ᱚᱱᱟ ᱥᱟᱶᱛᱮ ᱢᱟᱱᱮ ᱥᱚᱝᱵᱤᱫᱷᱟᱱ ᱨᱮᱢᱟ ᱥᱮᱞᱮᱫ ᱠᱟᱱᱟ ᱞᱟᱦᱟ ᱛᱮᱜᱮ ᱛᱚ ᱚᱱᱠᱟ ᱞᱮᱠᱟ ᱛᱟᱦᱟᱞᱮ ᱦᱳᱭ ᱟᱞᱮ ᱱᱚᱛᱮ ᱫᱚ ᱦᱟᱜ ᱚᱱᱠᱟ ᱚᱞᱪᱤᱠᱤ ᱢᱤᱰᱤᱭᱟᱢ ᱛᱮ ᱤᱥᱠᱩᱞ ᱠᱚ ᱪᱟᱹᱞᱩ ᱵᱟᱲᱟ ᱟᱠᱟᱱᱟ ᱦᱟᱸᱜ᱾ ᱟᱨ ᱚᱱᱠᱟ ᱯᱟᱲᱦᱟᱣ ᱠᱚᱦᱚᱸ ᱮᱛᱚᱦᱚᱵ ᱵᱟᱲᱟ ᱠᱟᱱᱟ᱾ ᱢᱤᱫ ᱵᱟᱨ ᱢᱤᱫ ᱵᱟᱨ ᱵᱚᱞᱛᱮ ᱫᱚ ᱟᱞᱮ ᱱᱚᱣᱟ ᱵᱟᱸᱠᱩ ᱵᱟᱸᱠᱩᱲᱟ ᱡᱮᱞᱟ ᱨᱮᱫᱚ ᱦᱟᱸᱜ ᱦᱮᱱᱟᱜ ᱟᱠᱟᱜ ᱜᱮᱭᱟ ᱟᱭᱢᱟ ᱜᱟᱱ ᱥᱟᱱᱛᱟᱞᱤ ᱢᱤᱰᱤᱭᱟᱢ ᱛᱮ ᱤᱥᱠᱩᱞ ᱟᱨ ᱵᱟᱝ ᱵᱟᱝᱟᱞᱤ ᱢᱤᱰᱤᱭᱟᱢ ᱤᱥᱠᱩᱞ ᱨᱮᱦᱚᱸ ᱢᱟᱱᱮ ᱚᱱᱟ ᱡᱟᱦᱟᱸ ᱯᱷᱟᱥᱴ ᱞᱮᱝᱜᱩᱭᱮᱡ ᱚᱱᱟ ᱫᱚ ᱦᱟᱸᱜ ᱚᱱᱟ ᱥᱟᱱᱛᱟᱞᱤ ᱠᱚ ᱫᱚᱦᱚ ᱠᱟᱜ ᱜᱮᱭᱟ ᱡᱮ ᱯᱨᱟᱭ ᱟᱹᱰᱤ ᱜᱟᱱ ᱤᱥᱠᱩ ᱟᱨ ᱚᱱᱠᱟ ᱞᱮᱠᱟ ᱡᱩᱚᱫᱤᱢ ᱢᱮᱱᱟ ᱡᱮ ᱱᱚᱣᱟᱨᱮ ᱱᱚᱣᱟ ᱯᱟᱲᱦᱟᱣ ᱠᱟᱛᱮᱜ ᱫᱚ ᱱᱚᱝᱠᱟ ᱡᱟᱦᱟᱸᱢ ᱢᱮᱱᱮᱫ ᱱᱮᱛᱟᱨ ᱨᱮᱱ ᱟᱭᱩ ᱵᱟᱵᱟ ᱠᱚ ᱪᱮᱫ ᱪᱤᱱᱛᱟᱹᱭᱮᱫᱟ ᱛᱚ ᱚᱱᱠᱟ ᱞᱮᱠᱟ ᱢᱟ ᱱᱚᱣᱟ ᱚᱞᱪᱤᱠᱤᱛᱮ ᱯᱟᱲᱦᱟᱣ ᱠᱟᱛᱮᱜ ᱟᱹᱰᱤ ᱦᱚᱲᱜᱮ ᱱᱚᱣᱟ ᱠᱟᱛᱷᱟ ᱫᱚᱠᱚ ᱢᱮᱱᱮᱫ ᱜᱮᱭᱟ ᱡᱮ ᱪᱮᱫ ᱦᱩᱭᱩᱜᱼᱟ ᱚᱞᱪᱤᱠᱤ ᱛᱮ ᱚᱞ ᱯᱟᱲᱦᱟᱣ ᱠᱟᱛᱮᱜ ᱦᱮᱸᱥᱮ ᱛᱚ ᱱᱚᱜᱼᱚ ᱱᱚᱝᱠᱟᱱᱟᱜ ᱢᱤᱫᱴᱮᱱ ᱟᱭᱳᱼᱵᱟᱵᱟᱣᱟᱜ ᱢᱤᱫᱴᱮᱱ ᱤᱭᱟᱹ ᱛᱟᱦᱮᱱ ᱠᱟᱱ ᱛᱟᱠᱚᱣᱟ ᱢᱚᱱᱮ ᱨᱮ ᱦᱤᱫᱤᱡ ᱛᱟᱦᱮᱱ ᱠᱟᱱ ᱛᱟᱠᱚᱣᱟ ᱦᱮᱸᱥᱮ ᱪᱮᱫᱟᱜ ᱵᱟᱝ ᱚᱞ ᱪᱤᱠᱤ ᱯᱟᱲᱦᱟᱣ ᱠᱟᱛᱮᱜ ᱚᱱᱠᱟ ᱞᱮᱠᱟ ᱠᱟᱹᱢᱤ ᱠᱚᱦᱚᱸ ᱢᱟᱱᱮ ᱱᱤᱛᱦᱚᱸ ᱟᱹᱨᱤ ᱢᱟᱱᱮ ᱩᱱᱟᱹᱜ ᱮᱠᱴᱟ ᱫᱚ ᱟᱹᱣᱨᱤ ᱠᱚ ᱧᱟᱢᱟ
ᱚ ᱟᱹᱰᱤ ᱡᱚᱛᱷᱟᱛ ᱜᱮᱢ ᱞᱟᱹᱭ ᱠᱮᱼᱟ ᱟᱨ ᱡᱮᱢᱚᱱᱮᱢ ᱞᱟᱹᱭ ᱠᱮᱜᱼᱟ ᱡᱮᱢᱚᱱ ᱚᱞᱪᱤᱠᱤ ᱢᱟ ᱱᱤᱛᱚᱜ ᱟᱭᱢᱟ ᱡᱟᱭᱜᱟ ᱨᱮ ᱥᱚᱝᱵᱤᱫᱷᱟᱱ ᱨᱮ ᱥᱮ ᱥᱚᱝᱵᱤᱫᱷᱟᱱ ᱨᱮ ᱫᱩᱦᱟᱡᱟᱨ ᱛᱤᱱ ᱵᱟᱭᱤᱥ ᱰᱤᱥᱮᱢᱵᱚᱨ ᱥᱮᱞᱮᱫ ᱠᱟᱱ ᱛᱟᱵᱚᱱᱟ ᱚᱱᱠᱟ ᱞᱮᱠᱟ ᱛᱮᱦᱚᱸ ᱮ ᱟᱭᱢᱟ ᱜᱩᱜᱳᱞ ᱨᱮ ᱡᱮᱢᱚᱱ ᱪᱟᱴ ᱞᱮᱠᱟᱛᱮ ᱥᱮ ᱟᱵᱚ ᱴᱮᱠᱥ ᱞᱮᱠᱟᱛᱮ ᱡᱟᱦᱟᱸ ᱟ ᱱᱚᱣᱟᱨᱮ ᱮᱱᱮᱢ ᱢᱮᱱᱟᱜ ᱛᱟᱭ ᱜᱮᱭᱟ ᱡᱟᱦᱟᱸᱭ ᱜᱚᱝᱠᱮ ᱭᱟᱜ ᱩᱱᱤ ᱫᱚᱭ ᱦᱩᱭᱩᱜ ᱠᱟᱱᱟᱭ ᱠᱩᱱᱟᱹᱨ᱾ ᱦᱮᱢᱵᱨᱚᱢ ᱜᱚᱝᱠᱮ ᱡᱟᱦᱟᱸᱭ ᱫᱚ ᱟᱵᱚᱣᱟᱜ ᱥᱚᱯᱴᱮᱭᱟᱨ ᱮ ᱵᱮᱱᱟᱣ ᱞᱮᱜᱟᱭ ᱡᱟᱦᱟᱸ ᱫᱟᱨᱟᱭ ᱛᱮ ᱟᱵᱚ ᱜᱩᱜᱳᱞ ᱨᱮ ᱟᱵᱚ ᱵᱚᱱ ᱴᱟᱭᱤᱯ ᱫᱟᱲᱮᱭᱟᱜ ᱠᱟᱱᱟ ᱥᱮ ᱡᱟᱦᱱᱟᱜ ᱜᱮᱵᱚᱱ ᱧᱟᱢ ᱫᱟᱲᱮᱭᱟᱜ ᱠᱟᱱᱟ ᱟᱨᱠᱤ ᱜᱩᱜᱚᱞ ᱥᱟᱴ ᱤᱭᱟᱹᱛᱮ ᱛᱚ ᱱᱚᱣᱟ ᱫᱚ ᱰᱤ ᱰᱤ ᱥᱟᱨᱦᱟᱣ ᱩᱱᱤ ᱜᱚᱝᱠᱮ ᱟᱨ ᱚᱱᱠᱟ ᱞᱮᱠᱟᱛᱮ ᱧᱮᱞ ᱞᱮᱠᱷᱟᱱ ᱫᱚ ᱚᱞᱚᱜ ᱯᱟᱲᱦᱟᱣ ᱨᱮ ᱡᱟᱦᱟᱸ ᱚᱞ ᱪᱤᱠᱤ ᱫᱚ ᱟᱭᱢᱟ ᱜᱮ ᱦᱮᱸ ᱟᱹᱰᱤ ᱜᱮ ᱯᱟᱥᱱᱟᱣ ᱟᱠᱟᱱᱟ ᱟᱭᱢᱟ ᱡᱟᱭᱜᱟ ᱨᱮ ᱚᱞᱚᱜ ᱯᱟᱲᱦᱟᱣ ᱪᱟᱹᱞᱩᱜ ᱠᱟᱱᱟ ᱥᱟᱱᱛᱟᱲᱤ ᱛᱮ ᱟᱫᱚ ᱦᱟᱸᱜ ᱟᱯᱮᱥᱮᱫ ᱫᱚ ᱚᱞ ᱪᱤᱠᱤ ᱭᱟᱜ ᱚᱱᱟ ᱦᱩᱰᱤᱧ ᱤᱥᱠᱩᱞ ᱢᱮᱱᱟᱜ ᱟᱥᱮ ᱵᱟᱹᱱᱩᱜᱼᱟ?
ᱦᱮᱸ ᱦᱮᱸ ᱦᱩᱰᱤᱧ ᱤᱥᱠᱩᱞ ᱠᱚᱫᱚ ᱢᱮᱱᱟᱜ ᱠᱟᱜ ᱜᱮᱭᱟ ᱱᱚᱣᱟ ᱟᱫᱚ ᱥᱤᱨᱤᱧ ᱢᱮᱱᱟ ᱢᱟᱱᱮ ᱚᱱᱠᱟ ᱞᱮᱠᱟ ᱫᱚ ᱦᱟᱸᱜ ᱡᱮ ᱦᱮᱱᱟᱜᱼᱟ ᱟᱞᱮ ᱥᱩᱨ ᱠᱚᱨᱮ ᱫᱚ ᱵᱟᱝ ᱟᱞᱮ ᱠᱷᱚᱱ ᱮᱠᱴᱩ ᱥᱟᱺᱟᱹᱜᱤᱧ ᱧᱚᱜ ᱨᱮᱜᱮ ᱢᱟᱱᱮ ᱚᱸᱰᱮ ᱨᱟᱱᱤ ᱵᱟᱸᱫᱷ ᱚᱸᱰᱮ ᱦᱮᱱᱟᱜ ᱟᱠᱟᱜᱼᱟ᱾ ᱥᱟᱱᱛᱟᱞᱤ ᱢᱤᱰᱤᱭᱟᱢ ᱛᱮᱜᱮ ᱦᱥᱴᱮᱞ ᱦᱚᱸ ᱢᱮᱱᱟᱜ ᱟ ᱤᱥᱠᱩᱞ ᱦᱚᱸ ᱢᱮᱱᱟᱜ ᱠᱟᱜᱼᱟ ᱛᱚ ᱚᱸᱰᱮ ᱜᱮᱠᱚ ᱯᱟᱲᱦᱟᱣ ᱠᱚᱣᱟ ᱜᱤᱫᱽᱨᱟᱹ ᱠᱚ ᱟᱨ ᱤᱱᱟᱹ ᱛᱟᱭᱱᱚᱢ ᱦᱩᱭᱩᱜ ᱠᱟᱱᱟ ᱡᱮ ᱱᱤᱛᱚᱜ ᱫᱚ ᱠᱩᱡᱩᱜ ᱠᱟᱱᱟ ᱡᱮ ᱟᱵᱚ ᱥᱟᱱᱛᱟᱞᱤ ᱢᱤᱰᱤᱭᱟᱢ ᱛᱮ ᱚᱞᱚᱜ ᱠᱟᱛᱮ ᱦᱚᱸ ᱡᱮ ᱦᱟᱯᱮᱱ ᱫᱤᱱ ᱨᱮ ᱡᱟᱦᱟᱱᱟ ᱚᱱᱠᱟᱱᱟᱜ ᱠᱟᱹᱢᱤ ᱠᱚ ᱧᱟᱢ ᱫᱟᱲᱮᱭᱟᱜᱼᱟ ᱪᱮᱫᱟᱜ ᱵᱟᱝᱢᱟ ᱱᱤᱛ ᱢᱟ ᱟᱵᱚ ᱥᱟᱱᱛᱟᱲᱤ ᱛᱮᱦᱚᱸ ᱡᱟᱦᱟᱸ ᱥᱚᱝᱵᱤᱫᱷᱟᱱ ᱟᱵᱚ ᱵᱷᱟᱨᱚᱛ ᱨᱮᱱᱟᱜ ᱚᱱᱟ ᱥᱟᱱᱛᱟᱲᱤ ᱢᱤᱰᱤᱭᱟᱢ ᱛᱮ ᱚᱞ ᱪᱷᱟᱯᱟᱭᱮᱱᱟ ᱛᱟᱨᱯᱚᱨᱮ ᱚᱱᱠᱟ ᱞᱮᱠᱟ ᱚᱞᱚᱜ ᱯᱟᱲᱦᱟᱣ ᱦᱚᱸ ᱟᱭ ᱱᱤᱛᱚᱜ ᱫᱚ ᱪᱟᱹᱞᱩᱜ ᱠᱟᱱᱟ ᱛᱚ ᱟᱢ ᱪᱮᱫ ᱮᱢ ᱢᱚᱱᱮᱭᱟ ᱱᱚᱣᱟ ᱤᱫᱤ ᱠᱟᱛᱮᱜ ᱪᱮᱫ ᱡᱟᱦᱟᱱᱟᱜ ᱤᱱᱠᱟᱹ ᱦᱟᱯᱮᱱ ᱫᱤᱱ ᱨᱮ ᱱᱚᱣᱟ ᱛᱤᱱᱟᱹᱜ ᱴᱟ ᱩᱛᱱᱟᱹᱜ ᱛᱟᱵᱚᱱᱟ?
ᱦᱳᱭ ᱥᱟᱹᱨᱤ ᱜᱮ ᱜᱚᱝᱠᱮ ᱱᱚᱣᱟ ᱫᱚ ᱟᱹᱰᱤ ᱫᱟᱢᱟᱱᱟᱜ ᱜᱮ ᱠᱟᱛᱷᱟ ᱵᱮᱱ ᱨᱟᱠᱟᱵ ᱠᱮᱜᱼᱟ ᱟᱨᱠᱤ ᱱᱚᱣᱟᱫᱚ ᱟᱫᱚ ᱚᱱᱠᱟ ᱞᱮᱠᱟᱛᱮ ᱧᱮᱞ ᱞᱮᱠᱷᱟᱱ ᱛᱟᱦᱮᱸ ᱥᱟᱱᱛᱟᱞᱤ ᱯᱟᱲᱦᱟᱣ ᱠᱟᱛᱮᱜ ᱜᱮ ᱡᱮ ᱪᱮᱫ ᱜᱮ ᱵᱟᱵᱚᱱ ᱧᱟᱢᱟ ᱚᱱᱠᱟ ᱫᱚ ᱵᱟᱝ ᱠᱟᱱᱟ ᱡᱮᱦᱮᱛᱩ ᱱᱚᱣᱟ ᱦᱚᱸ ᱢᱤᱫᱴᱟᱝ ᱯᱟᱹᱨᱥᱤ ᱠᱟᱱᱟ ᱪᱤᱠᱟᱹ ᱠᱟᱱᱟ ᱦᱮᱸ ᱛᱚᱵᱟ ᱱᱚᱣᱟ ᱢᱤᱫᱴᱟᱝ ᱥᱚᱝᱵᱤᱫᱷᱟᱱ ᱨᱮ ᱥᱮᱞᱮᱫ ᱟᱠᱟᱱᱟ ᱥᱚᱝᱵᱤᱫᱷᱟᱱ ᱨᱮ ᱥᱮᱞᱮᱫ ᱟᱠᱟᱱᱟ ᱢᱟᱱᱮ ᱪᱤᱠᱟ ᱠᱟᱹᱢᱤ ᱫᱚ ᱟᱭᱢᱟ ᱡᱟᱜ ᱮᱛᱟ ᱨᱮᱦᱟᱜ ᱚᱱᱠᱟ ᱫᱚᱵᱚᱱ ᱧᱟᱢ ᱜᱮᱭᱟ ᱟᱨᱠᱤ ᱱᱚᱶᱟ ᱨᱮ ᱯᱟᱲᱦᱟᱣ ᱠᱟᱛᱮ ᱠᱟᱨᱚᱱ ᱧᱮᱞ ᱞᱮᱠᱷᱟᱱ ᱥᱚᱝᱵᱤᱫᱷᱟᱱ ᱨᱮ ᱡᱟᱦᱟᱸᱭ ᱟᱵᱚᱣᱟᱜ ᱡᱟᱦᱟᱸ ᱦᱩᱫᱟᱹ ᱢᱮᱱᱟᱜ ᱜᱮᱭᱟ ᱟᱨᱠᱤ ᱡᱟᱦᱟᱸ ᱠᱚ ᱡᱟᱭᱜᱟᱼᱼ ᱜᱟᱨᱮ ᱟᱵᱚ ᱠᱚ ᱠᱚ ᱚᱱᱟ ᱡᱟᱭᱜᱟ ᱨᱮ ᱟᱵᱚ ᱨᱮᱱ ᱦᱚᱲ ᱦᱮᱱᱟᱜ ᱠᱚᱣᱟ ᱛᱚ ᱚᱱᱟ ᱡᱟᱭᱜᱟ ᱨᱮᱦᱟᱸ ᱟᱵᱚ ᱨᱮᱱᱼᱼ ᱚᱱᱟ ᱴᱨᱟᱱᱥᱠᱨᱤᱯᱥᱚᱱ ᱡᱟᱦᱟᱸᱭ ᱠᱚ ᱢᱮᱛᱟ ᱠᱚᱣᱟ ᱥᱯᱤᱠᱟᱨ ᱦᱤᱥᱟᱹᱵ ᱛᱮ ᱦᱚᱸ ᱠᱚ ᱛᱟᱦᱮᱱ ᱜᱮᱭᱟ᱾ ᱟᱵᱚ ᱨᱮᱱ ᱵᱟᱝ ᱦᱩᱭᱩᱜᱼᱟ ᱧᱟᱢ ᱫᱟᱲᱮᱜ ᱜᱮᱭᱟ ᱠᱚ ᱟᱨᱠᱤ ᱚᱱᱟ ᱴᱨᱟᱱᱥᱞᱮᱴ ᱞᱟᱹᱜᱤᱫ ᱛᱮ ᱥᱟᱱᱛᱟᱞᱤ ᱛᱮᱼᱼ ᱛᱚ ᱱᱚᱣᱟ ᱯᱚᱫ ᱨᱮ ᱦᱚᱸ ᱵᱚᱱ ᱧᱟᱢ ᱫᱟᱲᱮ ᱜᱮᱭᱟ ᱱᱚᱣᱟᱼᱼ ᱟᱹᱰᱤ ᱞᱟᱹᱴᱩ ᱯᱚᱫ ᱠᱟᱱᱟ ᱟᱨᱠᱤ ᱛᱚ ᱚᱱᱠᱟ ᱞᱮᱠᱟ ᱛᱮ ᱧᱮᱞ ᱞᱮᱠᱷᱟᱱ ᱚᱞᱚᱜ ᱯᱟᱲᱦᱟᱣ ᱠᱟᱛᱮ ᱫᱚᱼᱼ ᱢᱮᱱᱟᱜ ᱜᱮᱭᱟ ᱢᱤᱫᱴᱟᱝ ᱞᱟᱵᱷ ᱫᱚ ᱟᱨ ᱡᱟᱦᱟᱸᱭ ᱠᱚ ᱵᱟᱵᱟ ᱠᱚ ᱠᱚᱼᱼ ᱞᱟᱹᱭ ᱟᱜᱼᱟ ᱠᱤ ᱱᱚᱣᱟ ᱨᱮ ᱪᱮᱫ ᱪᱤᱠᱟᱹᱭ ᱦᱩᱭᱩᱜᱼᱟ ᱥᱮ ᱱᱚᱣᱟᱼᱼ ᱯᱟᱲᱦᱟᱣ ᱠᱟᱛᱮᱫ ᱠᱚᱱᱚ ᱞᱟᱵᱷ ᱵᱟᱹᱱᱩᱜᱼᱟ ᱚᱱᱠᱟ ᱫᱚ ᱵᱟᱝ ᱠᱟᱱᱟ ᱟᱨᱠᱤᱼᱼ ᱟᱵᱚ ᱫᱚ ᱵᱚᱱ ᱧᱮᱞ ᱞᱮᱠᱷᱟᱱ ᱡᱮ, ᱵᱤᱵᱷᱤᱱᱱᱚ ᱯᱚᱨᱤᱠᱠᱷᱟ ᱨᱮ ᱟᱨᱠᱤ ᱱᱤᱛᱚᱜ ᱫᱚ ᱟᱵᱚ ᱫᱚ ᱡᱟᱦᱟᱸᱭ ᱟᱵᱚ ᱯᱚᱨᱤᱠᱠᱷᱟ ᱠᱚ ᱵᱚᱱ ᱮᱢ ᱟᱠᱟᱫᱟ ᱥᱮ ᱯᱚᱨᱤᱠᱠᱷᱟᱼᱼ ᱮᱢᱫᱟ ᱩᱱᱠᱩ ᱫᱚ ᱟᱵᱚ ᱚᱞ ᱜᱮ ᱵᱚᱱ ᱵᱟᱲᱟᱭᱟ ᱟᱨᱠᱤ ᱱᱚᱣᱟ ᱥᱤᱞᱮᱴᱼᱼ ᱥᱮᱱ᱾ᱜᱟᱱᱚᱜᱼᱟ ᱟᱨᱠᱤ ᱥᱟᱱᱛᱟᱞᱤ ᱛᱮ ᱦᱚᱸ ᱱᱚᱝᱠᱟ ᱠᱚᱥᱪᱮᱱ ᱦᱤᱡᱩᱜᱼᱟ ᱦᱮᱸ ᱟᱵᱚ ᱡᱩᱫᱤ ᱵᱚᱱ ᱪᱟᱹᱭ ᱠᱷᱟᱱ ᱥᱮ ᱟᱵᱚ ᱵᱚᱱ ᱠᱷᱚᱡᱽ ᱞᱮᱱ ᱠᱷᱟᱱ ᱛᱚ ᱱᱚᱣᱟ ᱥᱚᱢᱵᱷᱚᱵ ᱜᱟᱱᱚᱜᱼᱟ ᱟᱨᱠᱤ ᱠᱤ ᱱᱚᱣᱟ ᱫᱚ ᱵᱩᱡᱷᱟᱹᱣ ᱠᱚ ᱦᱩᱭᱩᱜ-ᱟ ᱟᱨ ᱱᱚᱣᱟ ᱯᱟᱲᱦᱟᱣ ᱠᱟᱛᱮᱫ ᱜᱮ ᱡᱮ ᱚᱱᱠᱟᱱ ᱢᱮᱱᱟᱜ-ᱟ ᱟᱨᱠᱤ ᱚᱱᱠᱟ ᱫᱚ ᱵᱟᱝ ᱠᱟᱱᱟ ᱾ ᱥᱟᱹᱨᱤ ᱜᱮ ᱱᱚᱣᱟ ᱫᱚ ᱢᱤᱫ ᱴᱟᱝ ᱥᱚᱴᱷᱤᱠ ᱜᱟᱭᱤᱰ ᱮᱢ ᱞᱟᱹᱠᱛᱤ ᱠᱟᱱᱟ ᱜᱚ ᱵᱟᱵᱟ ᱠᱚ ᱾ ᱟᱫᱚ ᱚᱱᱠᱟ ᱞᱮᱠᱟ ᱛᱮ ᱧᱮᱞ ᱞᱮᱠᱷᱟᱱ ᱜᱚᱢᱠᱮ ᱟᱫᱚ ᱦᱟᱸᱜ ᱟᱞᱮ ᱥᱮᱱ ᱫᱚ ᱦᱟᱸᱜ ᱼᱼ ᱞᱟᱦᱟ ᱛᱮ ᱫᱚ ᱢᱟᱲᱟᱝ ᱛᱮ ᱫᱚ ᱦᱟᱸᱜ ᱟᱭᱢᱟ ᱜᱮ ᱱᱚᱝᱠᱟ ᱫᱚ ᱠᱚ ᱢᱮᱱᱮᱫ ᱛᱟᱦᱮᱱᱟ ᱡᱮᱢᱚᱱ ᱵᱮᱱ ᱞᱟᱹᱭ ᱠᱮᱜ-ᱟ ᱟᱫᱚ ᱦᱟᱸᱜ ᱼᱼ ᱱᱤᱛᱚᱜ ᱫᱚ ᱦᱟᱸᱜ ᱟᱹᱰᱤ ᱴᱟᱜ ᱜᱮ ᱦᱟᱸᱜ ᱥᱟᱱᱛᱟᱞᱤ ᱪᱮᱛᱟᱱ ᱼᱼ ᱦᱮᱸ ᱥᱟᱱᱛᱟᱞᱤ ᱡᱟᱦᱟᱸ ᱪᱤᱠᱤ ᱠᱟᱱᱟ ᱟᱨᱠᱤᱼᱼ ᱞᱤᱯᱤ ᱚᱱᱟ ᱪᱮᱛᱟᱱ ᱫᱚ ᱟᱭᱢᱟ ᱫᱚᱨᱚᱫᱤᱭᱟᱹ ᱟᱭᱢᱟ ᱠᱚ ᱩᱫᱩᱜ ᱮᱫᱟ ᱟᱨᱠᱤ ᱾ ᱦᱮᱸ ᱩᱱᱠᱩ ᱦᱟᱨᱟ ᱵᱩᱨᱩ ᱞᱟᱹᱜᱤᱫ ᱥᱟᱱᱛᱟᱲ ᱢᱤᱫ ᱴᱟᱝ ᱡᱟᱦᱟᱸ ᱫᱚ ᱪᱤᱠᱤ ᱦᱟᱨᱟ ᱵᱩᱨᱩ ᱾ ᱞᱟᱹᱜᱤᱫ ᱟᱭᱢᱟ ᱠᱚ ᱠᱚ ᱜᱟᱨᱡᱮᱱ ᱠᱚ ᱠᱚ ᱱᱚᱝᱠᱟ ᱜᱚᱲᱚ ᱠᱚ ᱮᱢᱚᱜ ᱠᱟᱱᱟ ᱥᱟᱶ ᱛᱮ ᱼᱼ ᱟᱠᱚ ᱨᱮᱱ ᱜᱤᱫᱽᱨᱟᱹ ᱦᱚᱸ ᱠᱚ ᱵᱷᱚᱨᱛᱤᱭ ᱮᱫ ᱠᱚᱣᱟ ᱥᱟᱱᱛᱟᱞᱤ ᱛᱮ ᱚᱞᱚᱜ ᱯᱟᱲᱦᱟᱜ ᱞᱟᱹᱜᱤᱫ ᱛᱮ ᱟᱨᱠᱤ ᱾
ᱦᱳᱭ ᱦᱳᱭ
ᱦᱩᱸ
ᱮᱠᱟᱞ ᱮᱠᱟᱞ ᱱᱮᱛᱟᱨ ᱫᱚ ᱦᱟᱸᱜ ᱚᱱᱠᱟ ᱞᱮᱠᱟ ᱟᱢ ᱡᱩᱫᱤᱢ ᱢᱮᱱᱟ ᱡᱮ ᱚᱱᱠᱟ ᱞᱮᱠᱟ ᱼᱼ ᱡᱮᱜᱮᱛ ᱵᱤᱫᱽᱫᱟᱹᱜᱟᱲ ᱠᱚ ᱨᱮ ᱦᱚᱸ ᱟᱵᱚ ᱥᱟᱱᱛᱟᱞᱤ ᱢᱤᱰᱤᱭᱟᱢ ᱛᱮ ᱚᱞᱚᱜ ᱯᱟᱲᱦᱟᱣ ᱪᱟᱹᱞᱩ ᱟᱠᱟᱱᱟ ᱟᱨ ᱪᱮᱫᱟᱜ ᱵᱟᱝ ᱢᱟᱱᱮ ᱼᱼ ᱱᱮᱛᱟᱨ ᱫᱚ ᱡᱟᱦᱟᱸ ᱠᱚᱥᱪᱮᱱ ᱠᱚ ᱟᱭᱢᱟ ᱵᱤᱱᱤᱰ ᱨᱮᱱᱟᱜ ᱜᱮ ᱱᱚᱝᱠᱟ ᱥᱟᱱᱛᱟᱲᱤ ᱛᱮ ᱼᱼ ᱦᱤᱡᱩᱜ ᱠᱟᱱᱟ ᱢᱟᱫᱽᱫᱷᱚᱢᱤᱠ ᱠᱚ ᱨᱮ ᱛᱟᱨᱯᱚᱨᱮ ᱮᱭᱤᱪᱮᱥ ᱨᱮ ᱱᱚᱣᱟ ᱨᱮ ᱦᱚᱸ ᱟᱱᱮ ᱟᱵᱚ ᱥᱟᱱᱛᱟᱞᱤ ᱛᱮ ᱼᱼ ᱠᱚᱥᱪᱮᱱ ᱦᱤᱡᱩᱜ ᱠᱟᱱᱟ ᱛᱚ ᱮᱱᱠᱷᱟᱱ ᱼᱼ ᱢᱟᱱᱮ ᱱᱚᱝᱠᱟ ᱫᱚ ᱵᱟᱝ ᱠᱟᱱᱟ ᱡᱮ ᱟᱵᱚ ᱥᱟᱱᱛᱟᱞᱤ ᱢᱤᱰᱤᱭᱟᱢ ᱛᱮ ᱚᱞᱚᱜ ᱠᱟᱛᱮ ᱵᱮᱠᱟᱨ ᱜᱮᱢ ᱛᱟᱦᱮᱱᱟ ᱾ ᱥᱟᱱᱛᱟᱞᱤ ᱢᱤᱰᱤᱭᱟᱢ ᱛᱮ ᱚᱞᱚᱜ ᱠᱟᱛᱮᱜ ᱦᱚᱸ ᱟᱭᱢᱟ ᱜᱮ ᱟᱭᱢᱟ ᱞᱮᱠᱟᱱᱟᱜ ᱠᱟᱹᱢᱤ ᱨᱮᱢ ᱡᱚᱯᱲᱟᱣ ᱫᱟᱲᱮᱭᱟᱜ-ᱟ ᱦᱮᱸ ᱥᱮᱼᱼ ᱦᱮᱸ ᱢᱟᱱᱮ ᱱᱚᱝᱠᱟᱱᱟᱜ ᱠᱟᱱᱟ ᱠᱟᱛᱷᱟ ᱫᱚ ᱡᱮ ᱥᱟᱱᱛᱟᱞᱤ ᱢᱤᱰᱤᱭᱟᱢᱼᱼ ᱪᱮᱫ ᱞᱟᱹᱜᱤᱫ ᱵᱚᱱ ᱯᱟᱲᱦᱟᱜᱼᱟ ᱱᱚᱝᱠᱟ ᱢᱤᱫᱴᱮᱱ ᱟᱵᱚ ᱡᱩᱫᱤ ᱵᱚᱱ ᱪᱤᱱᱛᱟᱹ ᱵᱷᱟᱵᱱᱟᱭᱟ ᱮᱱᱠᱷᱟᱱ ᱟᱵᱚᱣᱟᱜ ᱯᱟᱹᱨᱥᱤᱼᱼ ᱥᱮ ᱟᱵᱚᱣᱟᱜ ᱱᱚᱣᱟ ᱼᱼ ᱦᱟᱨᱟ ᱵᱩᱨᱩ ᱨᱮ ᱚᱞ ᱪᱤᱠᱤ ᱦᱟᱨᱟ ᱵᱩᱨᱩ ᱨᱮ ᱮᱱᱠᱷᱟᱱ ᱟᱵᱚ ᱵᱟᱵᱚᱱ ᱞᱟᱦᱟ ᱞᱮᱱ ᱠᱷᱟᱱ ᱦᱮᱸ ᱥᱮ ᱾ ᱮᱱᱠᱷᱟᱱ ᱪᱤᱠᱟᱹ ᱛᱮ ᱱᱚᱣᱟ ᱫᱚ ᱩᱛᱱᱟᱹᱜ ᱛᱟᱵᱚᱱᱟ ᱛᱚ ᱟᱵᱚ ᱡᱩᱫᱤ ᱱᱚᱣᱟ ᱛᱮ ᱼᱼ ᱱᱤᱛᱚᱜ ᱵᱟᱵᱚᱱ ᱚᱞᱚᱜ ᱯᱟᱲᱦᱟᱜ-ᱟ ᱦᱮᱸ ᱥᱮ ᱡᱩᱫᱤ ᱚᱱᱠᱟ ᱞᱮᱠᱟ ᱼᱼ ᱟᱵᱚ ᱨᱮᱱ ᱜᱤᱫᱽᱨᱟᱹ ᱠᱚ ᱵᱟᱵᱚᱱ ᱚᱞ ᱯᱟᱲᱦᱟᱣ ᱠᱚᱣᱟ ᱮᱱᱠᱷᱟᱱ ᱢᱟ ᱮᱱᱠᱷᱟᱱ ᱢᱟ ᱦᱟᱯᱤᱱ ᱨᱮ ᱦᱚᱸ ᱛᱟᱭᱱᱚᱢ ᱨᱮᱜᱮ ᱵᱚᱱ ᱛᱟᱦᱮᱸᱜ-ᱟ ᱟᱨ ᱱᱚᱝᱠᱟ ᱞᱮᱠᱟ ᱪᱤᱱᱛᱟᱹ ᱵᱷᱟᱵᱽᱱᱟ ᱫᱚ ᱮᱠᱟᱞ ᱵᱟᱝ ᱞᱟᱹᱠᱛᱤ ᱠᱟᱱᱟ ᱡᱮ ᱪᱮᱫ ᱼᱼ ᱪᱮᱫ ᱦᱩᱭᱩᱜ-ᱟ ᱥᱟᱱᱛᱟᱲᱤ ᱛᱮ ᱚᱞᱚᱜ ᱯᱟᱲᱦᱟᱣ ᱠᱟᱛᱮ ᱮᱱᱠᱷᱟᱱ ᱼᱼ ᱟᱢ ᱥᱟᱱᱛᱟᱲ ᱦᱩᱭ ᱠᱟᱛᱮ ᱡᱚᱠᱷᱚᱱ ᱟᱢᱟᱜ ᱥᱟᱱᱛᱟᱞᱤ ᱯᱟᱹᱨᱥᱤ ᱛᱮ ᱵᱟᱢ ᱚᱞᱚᱜᱼᱟ ᱥᱮ ᱟᱢ ᱨᱤᱱ ᱜᱤᱫᱽᱨᱟᱹ ᱼᱼ ᱜᱤᱫᱽᱨᱟᱹ ᱥᱟᱱᱛᱟᱞᱤ ᱛᱮ ᱚᱞ ᱥᱮ ᱨᱚᱲ ᱵᱟᱢ ᱪᱮᱫ ᱟᱭᱟ ᱮᱱᱠᱷᱟᱱ ᱫᱚ ᱟᱢ ᱫᱚᱼᱼ ᱪᱤᱠᱟᱹ ᱚᱠᱟ ᱞᱮᱠᱟᱱ ᱥᱟᱱᱛᱟᱲ ᱱᱚᱜ-ᱚ ᱱᱚᱣᱟ ᱢᱤᱫᱴᱮᱱ ᱠᱩᱠᱞᱤ ᱟᱢ ᱼᱼ ᱡᱟᱦᱟᱸ ᱨᱮᱢ ᱡᱟᱱᱟᱢ ᱟᱠᱟᱱᱟ ᱛᱚ ᱚᱱᱟ ᱫᱚ ᱼᱼ ᱦᱮᱸ ᱮᱠᱟᱞ ᱦᱤᱲᱤᱧ ᱵᱟᱝ ᱞᱟᱹᱠᱛᱤ ᱠᱟᱱᱟ ᱦᱮᱸ ᱥᱮ ᱾ ᱛᱚ ᱱᱤᱡᱮᱨᱟᱜ ᱯᱟᱹᱨᱥᱤ ᱫᱚ ᱱᱤᱡᱮ ᱜᱮ ᱧᱮᱞ ᱦᱟᱨᱟᱭ ᱦᱩᱭᱩᱜᱼᱟ ᱾ ᱥᱮ ᱱᱤᱡᱮᱜᱮ ᱚᱱᱟᱨᱮ ᱜᱚᱲᱚ ᱥᱚᱯᱚᱦᱚᱫ ᱮᱢᱚᱜ ᱞᱟᱜᱟᱜᱼᱟ ᱮᱱᱠᱷᱟᱱᱼᱼ ᱱᱚᱜᱼᱚ ᱱᱚᱣᱟ ᱟᱨ ᱪᱮᱫ ᱱᱚᱣᱟᱜ ᱨᱮᱱᱟᱜ ᱡᱟᱦᱟᱸᱭ ᱜᱚ ᱵᱟᱵᱟ᱾ ᱠᱚ ᱢᱮᱱᱟᱜ ᱠᱚᱣᱟ ᱠᱟᱹᱴᱤᱡ ᱠᱚ ᱥᱮᱪᱮᱫ ᱠᱟᱛᱮᱫ ᱪᱟᱹᱠᱨᱤ ᱵᱟᱹᱠᱨᱤ ᱠᱚ ᱧᱟᱢ ᱟᱠᱟᱫᱟ ᱚᱱᱮ ᱚᱱᱠᱟᱱ ᱠᱚ᱾ ᱟᱨ ᱪᱮᱫᱚ ᱱᱩᱠᱩ ᱱᱚᱝᱠᱟ ᱩᱱᱠᱩ ᱦᱚ ᱵᱟᱹᱲᱛᱤ ᱚᱱᱠᱟ ᱫᱚᱠᱚ ᱦᱩᱫᱤᱥᱟ᱾
ᱵᱟ ᱟᱫᱚ ᱥᱟᱹᱨᱤ ᱜᱮ ᱟᱨ ᱡᱚᱛᱷᱟᱛ ᱜᱮᱵᱮᱱ ᱞᱟᱹᱭ ᱠᱮᱜᱼᱟ ᱡᱮ ᱼᱼ ᱱᱤᱡᱮᱨᱟᱜ ᱯᱟᱹᱨᱥᱤ ᱥᱮ ᱱᱤᱡᱮᱨᱟᱜ ᱵᱷᱟᱥᱟ ᱱᱤᱡᱮ ᱛᱤᱜᱮ ᱧᱮᱞᱼᱼ ᱴᱤ ᱠᱟᱱᱟ ᱮᱴᱟᱜ ᱦᱚᱲ ᱫᱚ ᱵᱟᱝ ᱠᱚ ᱧᱮᱞᱟ᱾ ᱛᱟᱣ ᱱᱮᱛᱟᱨ ᱧᱮᱞ ᱞᱮᱠᱷᱟᱱ ᱜᱚᱢᱠᱮ ᱱᱚᱝᱠᱟᱱ ᱮᱴᱟᱜ᱾ ᱮᱴᱟ ᱢᱮᱱᱟᱜ ᱠᱚᱣᱟ ᱡᱟᱦᱟᱸ ᱫᱚ ᱟᱵᱚᱣᱟᱜ ᱵᱷᱟᱥᱟ ᱛᱮᱠᱚ ᱚᱞᱚᱜ ᱠᱟᱱᱟ ᱟᱵᱚᱣᱟᱜ ᱵᱷᱟᱥᱟ ᱛᱮᱼᱼ ᱚᱞ ᱠᱟᱛᱮᱜ ᱠᱟᱹᱢᱤ ᱠᱟᱱᱟ ᱠᱚ ᱦᱮᱸ ᱛᱚ ᱩᱱᱠᱩ ᱡᱚᱠᱷᱚᱱ ᱠᱚ ᱠᱚᱨᱟᱣ ᱫᱟᱲᱮᱭᱟᱜ ᱠᱟᱱᱟ ᱟᱨᱠᱤ ᱟᱵᱚ ᱫᱚ ᱪᱮᱫᱟᱜ ᱵᱟᱝ ᱟᱵᱚᱣᱟᱜ ᱱᱤᱡᱮᱨᱟᱜ ᱵᱷᱟᱥᱟ ᱱᱤᱡᱮᱨᱟᱜ ᱞᱤᱯᱤ᱾ ᱦᱮᱸ ᱮᱴᱟᱜ ᱠᱚ ᱡᱚᱠᱷᱚᱱ ᱠᱚ ᱥᱮᱬᱟ ᱨᱮᱱᱟᱜ ᱟᱹᱰᱤ ᱠᱚ ᱤᱭᱟᱹᱜ ᱠᱟᱱᱟ ᱟᱨᱠᱤ ᱦᱮᱸ ᱥᱮ ᱵᱟᱝ ᱜᱚᱝᱠᱮ? ᱟᱨ ᱚᱞᱚᱜ ᱯᱟᱲᱦᱟᱜ ᱠᱟᱛᱮᱫ ᱱᱩᱠᱩ ᱪᱟᱹᱠᱨᱤ ᱠᱟᱱᱟ ᱠᱚ ᱟᱨᱠᱤ ᱮᱴᱟᱜ ᱮᱴᱟᱜ ᱱᱚᱝᱠᱟ ᱧᱮᱞᱼᱼ ᱠᱚ ᱦᱚᱲ ᱵᱟᱝ ᱠᱟᱱᱟ ᱠᱚ ᱢᱮᱱᱠᱷᱟᱱ ᱟᱵᱚᱣᱟᱜ ᱵᱷᱟᱥᱟ ᱛᱮᱠᱚ ᱪᱟᱹᱠᱨᱤ ᱠᱟᱱᱟ ᱟᱨᱠᱤ, ᱦᱮᱸ ᱚᱱᱟ ᱠᱚ ᱠᱚᱨᱟᱣ ᱚᱱᱟ ᱠᱚ ᱯᱟᱲᱦᱟᱣ ᱠᱟᱛᱮᱜ ᱟᱨ ᱪᱮᱠᱟᱛᱮ ᱵᱟᱝ ᱜᱟᱱᱚᱜᱼᱟᱼᱼ ᱚᱠᱫᱚᱢ ᱥᱚᱢᱵᱷᱚᱵ ᱠᱟᱱᱟ᱾ ᱟᱨᱠᱤ ᱦᱮᱸ ᱱᱚᱝᱠᱟ ᱢᱮᱱᱟᱜ ᱠᱚᱣᱟ ᱩᱱᱟᱹᱜ ᱜᱟᱱ ᱡᱟᱭᱜᱟ ᱨᱮ ᱱᱤᱛᱚᱜ ᱠᱚ ᱠᱟᱹᱢᱤ ᱠᱟᱱ ᱛᱟᱵᱚᱱᱟᱼᱼ ᱯᱚᱫ ᱨᱮ ᱢᱮᱱᱟᱜ ᱠᱚᱣᱟ ᱪᱮᱛᱟᱱ ᱪᱮᱛᱟᱱ ᱯᱚᱫ ᱨᱮ, ᱯᱨᱚᱯᱷᱮᱥᱟᱨ ᱠᱚ ᱢᱮᱱᱟᱜ ᱠᱚᱣᱟ ᱥᱟᱶᱛᱮ ᱜᱚᱢᱠᱮ ᱠᱚ ᱢᱮᱱᱟᱜ ᱠᱚᱣᱟ᱾ ᱱᱩᱝᱠᱩ ᱠᱤᱪᱷᱩ ᱠᱤᱪᱷᱩ ᱧᱮᱞ ᱞᱮᱠᱷᱟᱱ ᱫᱚ ᱦᱟᱸᱜᱼᱼ ᱧᱮᱞ ᱢᱮ ᱩᱱᱠᱩ ᱠᱚ ᱯᱟᱲᱦᱟᱣ ᱟᱠᱟᱱᱟ ᱮᱴᱟᱜ ᱮᱴᱟᱜ ᱨᱮᱱ ᱠᱟᱱᱟ ᱠᱚ ᱟᱵᱚᱣᱟᱜ ᱡᱟᱹᱛ ᱵᱟᱝ ᱠᱟᱱ ᱨᱮᱦᱚᱸ ᱠᱚ ᱢᱮᱱᱠᱷᱟᱱ ᱱᱤᱛᱚᱜ ᱠᱟᱹᱢᱤ ᱠᱟᱱᱟ ᱠᱚ ᱟᱵᱚ ᱪᱮᱛᱟᱱ ᱟᱵᱚ ᱠᱚ ᱟᱵᱚ ᱠᱚᱠᱚ ᱯᱟᱲᱦᱟᱣᱮᱫ ᱵᱚᱱᱟ ᱟᱨᱠᱤ ᱛᱟᱦᱞᱮ ᱱᱚᱣᱟ ᱫᱚ ᱢᱤᱫᱴᱟᱝ ᱟᱹᱰᱤ ᱜᱚᱨᱚᱵᱽ ᱨᱮᱱᱟᱜ ᱠᱟᱱᱟ ᱟᱨᱠᱤ᱾ ᱩᱱᱠᱩ ᱡᱚᱠᱷᱚᱱ ᱠᱚ ᱥᱮᱪᱮᱫ ᱫᱟᱲᱮᱠᱟᱫᱟ ᱪᱮᱫᱟᱜ ᱟᱵᱚ ᱪᱮᱫᱟᱜ ᱵᱚᱱ ᱯᱟᱲᱦᱟᱜᱼᱟ ᱟᱵᱚ ᱦᱚᱸ ᱯᱟᱲᱦᱟᱜ ᱞᱟᱹᱠᱛᱤ ᱠᱟᱱ ᱛᱟᱵᱚᱱᱟᱼᱼ ᱦᱮᱸ ᱟᱨ ᱟᱨ ᱱᱤᱡᱮ ᱪᱮᱛᱟᱱ ᱜᱮ ᱟᱵᱚᱣᱟᱜᱼᱼ ᱯᱟᱹᱨᱥᱤ ᱫᱚ ᱱᱤᱡᱮ ᱪᱮᱛᱟᱱ ᱜᱮ ᱟᱵᱚ ᱪᱮᱛᱟᱱ ᱜᱮ ᱟᱵᱚᱼᱼ ᱪᱮ ᱠᱟᱱᱟ ᱵᱚᱱ ᱚᱱᱟ ᱯᱟᱹᱨᱥᱤ ᱨᱮᱱ ᱦᱚᱲ ᱥᱮᱼᱼ ᱟᱵᱚᱣᱟᱜ ᱵᱷᱟᱥᱟ ᱪᱮᱛᱟᱱ ᱟᱵᱚᱣᱟᱜ ᱞᱤᱯᱤ ᱪᱮᱛᱟᱱ ᱟᱵᱚᱣᱟᱜ ᱫᱚᱨᱚᱫᱼᱼ ᱩᱫᱩᱜ ᱞᱟᱜᱟᱣ ᱵᱚᱱᱟ ᱥᱮ ᱚᱱᱟ ᱪᱮᱛᱟᱱ ᱢᱟᱭᱟ ᱥᱟᱶᱛᱮ ᱫᱩᱞᱟᱹᱲ ᱮᱢ ᱞᱟᱜᱟᱣ ᱵᱚᱱᱟ ᱟᱨᱠᱤ᱾ ᱛᱚᱵᱮ ᱟᱱᱤᱡ ᱞᱟᱦᱟ ᱪᱟᱞᱟᱣ ᱫᱟᱲᱮ ᱭᱟᱜ ᱵᱚᱱ ᱟᱨᱠᱤ᱾
ᱦᱳᱭ ᱦᱳᱭ ᱢᱟ ᱚᱱᱠᱟ᱾ ᱚᱱᱠᱟ ᱞᱮᱠᱟ ᱟᱹᱰᱤ ᱡᱚᱛᱷᱟᱛ ᱜᱮᱢ ᱨᱚᱲ ᱠᱮᱫ ᱛᱟᱞᱟᱝᱟ ᱮᱱᱠᱟᱞ ᱚᱱᱟ ᱪᱮᱛᱟᱱ ᱫᱚ ᱟᱵᱚᱣᱟᱜᱼᱼ ᱞᱟᱹᱠᱛᱤ ᱠᱟᱱ ᱛᱟᱵᱚᱱᱟ ᱜᱮᱭᱟ ᱟᱨ ᱮᱴᱟᱜ ᱡᱟᱛᱤ ᱠᱚᱨᱮᱱ ᱢᱟᱹᱱᱢᱤ ᱠᱚᱦᱚᱸ ᱟᱵᱚ ᱥᱟᱱᱛᱟᱞᱤ ᱛᱮᱠᱚ ᱚᱞᱚᱜ ᱠᱟᱱᱟ ᱵᱩᱡᱟ ᱠᱚ ᱥᱮ ᱩᱱᱠᱩ ᱦᱚᱸ ᱚᱸᱰᱮ ᱡᱟᱦᱟᱱᱟᱜ ᱠᱚ ᱵᱩᱡ ᱟᱠᱟᱫᱟ ᱡᱮ ᱱᱚᱶᱟ ᱯᱟᱹᱨᱥᱤ ᱫᱚ ᱚᱞᱚᱜᱼᱼ ᱠᱟᱛᱮ ᱦᱩᱭᱩᱜᱼᱟ ᱮᱱᱠᱷᱟᱱ ᱛᱚᱵᱮ ᱟᱱᱟᱜ ᱜᱮ ᱩᱱᱠᱩ ᱚᱞᱚᱜ ᱠᱟᱱᱟ ᱢᱮᱱᱠᱷᱟᱱᱼᱼ ᱟᱵᱚ ᱥᱟᱱᱛᱟᱲ ᱜᱮ ᱱᱤᱛ ᱦᱟᱹᱵᱤᱡ ᱛᱮ ᱟᱨᱠᱤ ᱵᱟᱠᱚ ᱵᱩᱡ ᱫᱟᱲᱮᱭᱟᱜ ᱠᱟᱱᱟ ᱡᱮ ᱱᱚᱣᱟ ᱟᱵᱚᱣᱟᱜᱼᱼ ᱱᱚᱣᱟ ᱥᱮᱬᱟ ᱞᱟᱹᱠᱛᱤ ᱠᱟᱱ ᱛᱟᱵᱚᱱᱟ ᱥᱮ ᱱᱚᱣᱟᱼᱼ ᱟᱵᱚ ᱪᱮᱛᱟᱱ ᱥᱮᱫ ᱞᱟᱦᱟ ᱨᱟᱠᱟᱵ ᱤᱫᱤ ᱞᱟᱹᱠᱛᱤ ᱠᱟᱱ ᱛᱟᱵᱚᱱᱟ ᱛᱚ ᱱᱚᱣᱟ ᱤᱫᱤ ᱠᱟᱛᱮ
ᱦᱮᱸ
ᱥᱟᱢᱟᱱᱱᱳ ᱟᱨ ᱪᱮᱫ? ᱟᱵᱚ ᱡᱟᱦᱟᱸᱭ ᱥᱮᱪᱮᱫ ᱟᱱ ᱥᱮᱼᱼ ᱦᱚᱲ ᱢᱮᱱᱟᱜ ᱠᱚᱣᱟ ᱡᱟᱦᱟᱸᱭ ᱫᱚ ᱚᱱᱛᱮ ᱢᱟᱹᱡᱷᱤ ᱯᱟᱨᱜᱟᱱᱟ ᱠᱚ ᱢᱮᱱᱟᱜ ᱠᱚᱣᱟ ᱛᱚ ᱩᱱᱠᱩ ᱱᱚᱣᱟᱼᱼ ᱠᱟᱹᱢᱤ ᱦᱟ ᱨᱟ ᱥᱟᱵ ᱤᱫᱤᱼᱼ